ᱦᱮᱞᱳᱼᱼ
ᱦᱮᱞᱳᱣ ᱟᱡᱚᱢᱜ ᱠᱟᱱᱟ ᱾
ᱚ ᱛᱟᱦᱚᱞᱮ ᱵᱤᱴᱤ ᱪᱮᱜ ᱠᱚᱢ ᱪᱤᱠᱟᱹ ᱵᱟᱲᱟᱭ ᱫᱟ?
ᱚᱲᱟᱜ ᱠᱚᱨᱮ ᱜᱮ ᱢᱤᱱᱤᱧᱟ᱾
ᱳᱻ ᱡᱟᱞᱟ‌ ᱛᱟᱞᱦᱮ ᱡᱟᱶᱟᱭ ᱫᱚ ᱪᱮᱜ ᱮ ᱪᱤᱠᱟᱹᱭ ᱫᱟᱭ? ᱚ ᱛᱚ ᱵᱤᱴᱤ ᱯᱷᱳᱱ ᱦᱚᱸ ᱵᱟᱵᱤᱱ ᱯᱷᱳᱱ ᱵᱟᱲᱟᱭ ᱫᱟ᱾
ᱟᱯᱮ ᱦᱚᱸ ᱛᱚ ᱵᱟᱯᱮ ᱯᱷᱳᱱ ᱵᱟᱲᱟᱣ ᱞᱤᱧ ᱠᱟᱱᱟ᱾ ᱟᱫᱚ ᱱᱮᱛᱟᱨ ᱫᱚ ᱪᱮᱫᱟᱜ ᱯᱮ ᱩᱭᱦᱟᱹᱨᱤᱧᱟ᱾
ᱚᱱᱟ ᱜᱮᱛᱚ ᱟᱫᱚ ᱚᱱᱟᱜᱮ ᱟᱢ ᱫᱤᱫᱤ ᱦᱚᱭ ᱞᱟᱹᱭᱫᱟ ᱡᱮ ᱢᱮᱱᱛᱮ ᱢᱮᱱᱛᱮ ᱵᱟᱭ ᱯᱷᱳᱱ ᱵᱟᱲᱟᱭᱮᱫᱟ ᱾ ᱢᱟᱹᱭ ᱟᱫᱚ ᱚᱱᱟᱜᱮ ᱤᱧ ᱞᱟᱹᱭᱫᱟ ᱤᱧᱜᱮ ᱛᱟᱦᱚᱞᱮ ᱟᱫᱚ ᱪᱮ ᱢᱮᱥᱮᱡᱟᱭ ᱜᱤᱧ ᱟᱫᱚ ᱱᱚᱜᱼᱚᱭ ᱛᱤᱧ ᱢᱮᱥᱮᱡᱟᱜ ᱢᱮᱭᱟ ᱢᱤᱫ ᱜᱷᱟᱹᱲᱤᱡ ᱞᱟᱦᱟ᱾
ᱦᱳᱭ ᱟᱫᱚ ᱵᱟᱯᱮ ᱩᱭᱦᱤᱨᱤᱧ ᱠᱟᱱᱟ ᱱᱮᱛᱟᱨ ᱫᱚ
ᱦᱮᱸ ᱟᱫᱚ ᱩᱭᱦᱟᱹᱨ ᱫᱚᱞᱮ ᱩᱭᱦᱟᱹᱨ ᱵᱟᱲᱟᱭᱮᱫ ᱢᱮ ᱜᱮᱭᱟ᱾ ᱟᱫᱚᱞᱮ ᱞᱟᱹᱭᱫᱟ ᱵᱤᱴᱤ ᱦᱟᱸᱜ ᱪᱮᱫ ᱠᱚᱭ ᱠᱟᱹᱢᱤ ᱠᱟᱱᱟ ᱟᱨᱚ ᱦᱟᱸᱜ ᱡᱩᱫᱤ ᱫᱚᱢᱮᱞᱮ ᱯᱷᱳᱱ ᱟᱢᱟ᱾ ᱡᱟᱶᱟᱭ ᱦᱚᱸ ᱦᱟᱜᱼ ᱮ ᱨᱟᱹᱜᱤᱜᱼ ᱟᱭ᱾
ᱚᱠᱚᱭ ᱨᱟᱹᱜᱤᱜᱼ ᱟᱭ?
ᱡᱟᱣᱟᱭ ᱦᱚᱭ ᱨᱟᱜᱤᱜᱼ ᱟᱭ ᱞᱟᱹᱭ ᱟᱭ ᱞᱟᱹᱭᱟᱭ ᱫᱚᱢᱮ ᱫᱚᱢᱮ ᱯᱮ ᱯᱷᱳᱱᱟᱭ ᱠᱟᱱᱟ᱾ ᱥᱮ ᱠᱟᱹᱢᱤ ᱨᱮᱱᱟᱜ ᱴᱟᱭᱤᱢ ᱦᱚᱸ ᱵᱟᱭ ᱧᱟᱢ ᱮᱫᱟ ᱛᱮ ᱞᱟᱹᱭᱟᱭ ᱪᱮᱫ
ᱦᱚᱸ ᱵᱟᱝᱼᱟ ᱾ ᱡᱟᱣᱟᱸᱭ ᱠᱚᱫᱚ ᱵᱟᱭ ᱚᱱᱠᱟᱱ ᱜᱮᱭᱟ᱾
ᱚᱻ ᱯᱟᱪᱮᱫ
ᱵᱟᱝᱜᱮ
ᱚᱱᱟᱜᱮ ᱦᱚᱞᱟ ᱢᱟ ᱡᱟᱶᱟᱭ ᱡᱟᱶᱟᱭ ᱢᱮᱥᱮᱡ ᱟᱹᱫᱤᱧ ᱛᱟᱦᱮᱸᱜ ᱟᱭ᱾ ᱟᱫᱚ ᱚᱱᱟᱜᱮ ᱪᱮᱫ ᱞᱟᱹᱜᱤᱫ ᱮᱢ ᱢᱮᱥᱮᱫᱤᱧ ᱛᱟᱦᱮᱸᱜᱼᱟ᱾ ᱨᱤᱯᱞᱟᱭ ᱫᱚ ᱵᱟᱹᱧ ᱮᱢᱟ ᱫᱮᱭᱟ᱾ ᱟᱫᱚ ᱚᱱᱟᱜᱮ ᱞᱟᱹᱭ ᱫᱟᱹᱧ ᱯᱟᱪᱮᱫ ᱫᱚᱨᱠᱟᱨᱮ ᱢᱮᱥᱮᱡ ᱟᱫᱹᱤᱧ ᱛᱟᱦᱮᱸᱜᱼᱟ ᱚᱱ ᱜᱮ ᱛᱮᱦᱮᱧ ᱢᱮᱥᱮᱡᱟᱜ ᱢᱮᱭᱟ ᱵᱤᱴᱤ
ᱚ
ᱟᱫᱚ ᱡᱟᱶᱟᱭ ᱠᱚᱦᱚᱸ ᱯᱷᱳᱱ ᱵᱟᱲᱟᱭ ᱢᱮᱜᱮ ᱵᱟᱝᱠᱷᱟᱱ ᱮ ᱞᱟᱹᱭᱟ ᱤᱧ ᱥᱟᱞᱟᱜ ᱫᱚ ᱵᱟᱠᱚ ᱨᱚᱯᱚᱲ ᱠᱟᱱᱟ᱾ ᱟᱠᱟᱹᱭᱤᱡ ᱥᱟᱞᱟᱜ ᱜᱮ ᱫᱚᱢᱮ ᱠᱚ ᱨᱚᱯᱚᱲ ᱠᱟᱱᱟ
ᱦᱮᱸ ᱴᱷᱤᱠ ᱜᱮᱭᱟ ᱯᱷᱳᱱᱟᱭ ᱦᱩᱭᱩᱜᱼᱟ᱾ ᱡᱟᱶᱟᱭ ᱦᱚᱸ ᱟᱫᱚ ᱡᱟᱶᱟᱭ ᱪᱮᱫ ᱠᱚᱭ ᱠᱟᱹᱢᱤ ᱠᱟᱱᱟ᱾
ᱦᱳᱭ ᱟᱫᱚ ᱠᱟᱹᱢᱤ ᱫᱚᱭ ᱠᱟᱹᱢᱤ ᱵᱟᱲᱟᱭ ᱮᱫ ᱜᱮᱭᱟ᱾
ᱦᱮᱸ ᱱᱟᱣᱟ- ᱱᱟᱣᱟ- ᱱᱟᱣᱟ ᱱᱟᱣᱟ ᱠᱟᱹᱢᱤ ᱧᱟᱢ ᱠᱟᱫᱟᱭ ᱛᱚ᱾ ᱟᱫᱚ ᱚᱱᱟ ᱠᱷᱟᱹᱛᱤᱨ ᱞᱟᱹᱭ ᱫᱟᱞᱮ ᱞᱟᱹᱭ ᱫᱟᱞᱮ ᱦᱟᱸᱜ ᱪᱮᱫ ᱠᱚ ᱪᱮᱫ ᱪᱮᱫ ᱠᱚᱭ ᱪᱤᱠᱟᱹᱭ ᱮᱫᱟ᱾ ᱦᱟᱸᱜ ᱨᱟᱹᱜᱤᱜᱼᱟᱭ ᱦᱟᱸᱜ ᱵᱮᱥᱛᱚ ᱨᱮ ᱢᱮᱱᱟᱭᱟ᱾
ᱵᱟᱝᱟ ᱟᱫᱚ ᱯᱷᱳᱱ ᱞᱮᱠᱷᱟᱱ ᱫᱚ ᱯᱷᱳᱱ ᱠᱚᱫᱚᱭ ᱨᱟᱠᱟᱵ ᱜᱮᱭᱟ ᱱᱟᱦᱟᱜ
ᱦᱳᱭ ᱚᱱᱟ ᱜᱮ ᱚᱱᱟᱜᱮ ᱟᱢ ᱵᱤᱴᱤ ᱟᱢ ᱟᱭᱳ ᱫᱚᱢᱮ ᱩᱭᱦᱟᱹᱨᱮᱫ ᱢᱮᱭᱟᱭ ᱟᱫᱚᱞᱮ ᱛᱮᱦᱤᱧ ᱫᱚ ᱯᱷᱳᱱᱟᱭ ᱢᱮᱥᱮ ᱦᱚᱯᱚᱱ ᱵᱤᱴᱤ ᱦᱮᱸ ᱟᱫᱚ ᱚᱱᱟ ᱠᱷᱟᱹᱛᱤᱨ
ᱦᱮᱸ ᱛᱚ
ᱚᱱᱟᱜᱮ ᱟᱫᱚ ᱚᱱᱟᱜᱮ ᱫᱚᱢᱮ ᱩᱭᱦᱟᱹᱨ ᱫᱮᱜ ᱢᱮᱭᱟᱭ ᱨᱟᱜ ᱵᱟᱲᱟᱭ ᱮᱫᱟᱭ ᱞᱟᱹᱭᱫᱟᱭ ᱞᱟᱹᱭᱫᱟᱭ ᱪᱮᱫ ᱞᱮᱠᱟ ᱢᱮᱱᱟᱭᱟ ᱵᱟᱭ ᱯᱷᱳᱱ ᱵᱟᱲᱟᱭ ᱮᱫᱟ ᱟᱡ ᱦᱚᱸ
ᱛᱳ ᱵᱟᱭ ᱩᱭᱦᱟᱹᱨᱤᱧᱟᱹ ᱠᱤ ᱟᱫᱚ ᱵᱟᱯᱮ ᱞᱟᱹᱭ ᱵᱟᱲᱟᱭ ᱠᱟᱱᱟ ᱚ ᱢᱟᱢ ᱞᱟᱹᱭᱟᱭ ᱠᱟᱱᱟ ᱡᱮ ᱢᱚᱸᱡᱽ ᱜᱮ ᱢᱮᱱᱟᱭᱟ ᱟᱫᱚ ᱩᱱᱤ ᱫᱚ ᱵᱟᱭ ᱩᱭᱦᱟᱹᱨ ᱤᱧᱟ ᱠᱤ
ᱦᱮᱸ ᱚᱱᱟ ᱦᱚᱸ ᱠᱟᱛᱷᱟ ᱠᱟᱱ ᱜᱮᱭᱟ ᱟ ᱛᱟᱦᱚᱞᱮ ᱤᱭᱟᱹ ᱵᱤᱴᱤ ᱪᱮᱫ ᱠᱚ ᱞᱟᱹᱭ ᱫᱚ ᱚᱱᱟ ᱡᱟᱦᱟᱸᱭ ᱡᱟᱦᱟ ᱡᱟᱸᱶᱟᱭ ᱚᱱᱮ ᱠᱷᱚᱭ ᱠᱷᱚᱡᱚᱜ ᱠᱟᱱ ᱛᱟᱦᱮᱸᱫ ᱫᱚ ᱤᱭᱟᱹ ᱪᱮᱫ ᱠᱚ ᱞᱟᱹᱫᱚ ᱵᱟᱭᱤᱠ ᱚᱱᱟ ᱛᱚᱻᱻᱦᱚᱞᱟᱱᱚᱜ ᱜᱟᱹᱰᱤ ᱛᱤᱧ ᱵᱷᱮᱡᱟ ᱠᱮᱫᱟ ᱥᱮᱴᱮᱨ ᱱᱟ ᱥᱮ ᱵᱟᱝ
ᱦᱚᱸ ᱥᱮᱴᱮᱨ ᱟᱠᱟᱱ ᱜᱮᱭᱟ ᱚᱱᱟ ᱠᱷᱟᱹᱛᱤᱨ ᱜᱮ ᱫᱚᱢᱮ ᱠᱩᱥᱤ ᱧᱚᱜ ᱠᱟᱱᱟᱭ
ᱦᱮᱸ ᱚᱱᱟᱜᱮ ᱟᱫᱚ ᱚᱱᱟᱜᱮ ᱤᱧ ᱵᱟᱹᱧ ᱵᱩᱡᱷᱟᱹᱣ ᱫᱟᱲᱮᱭᱟᱜ ᱠᱟᱱ ᱛᱟᱦᱮᱸᱫ ᱟᱫᱚ ᱵᱚᱭᱮᱥ ᱦᱚᱲ ᱛᱚ ᱟᱫᱚᱧ ᱞᱟᱹᱭᱫᱟ ᱚᱠᱟᱴᱟᱜ ᱵᱟᱭᱤᱠ ᱮ ᱠᱩᱥᱤᱭᱟᱜᱟᱭ ᱟᱨ ᱚᱣᱟᱱ ᱯᱷᱟᱭᱤ ᱥᱮ ᱮᱢ ᱴᱤ ᱟᱫᱚᱧ ᱵᱟᱲᱟᱭᱟᱛᱚ ᱩᱱᱤ ᱮᱢᱴᱤ ᱠᱚ ᱫᱚᱢᱮ ᱠᱩᱥᱤᱭᱟᱜᱟᱭ ᱟᱫᱚ ᱚᱱᱟ ᱠᱷᱟᱹᱛᱤᱨ ᱚᱱᱟᱜᱤᱧ ᱵᱷᱮᱡᱟ ᱠᱮᱫᱟ ᱟᱫᱚ ᱚᱱᱟ
ᱚ ᱦᱚᱸ ᱠᱩᱥᱤ ᱠᱟᱜ ᱜᱮᱭᱟᱭ
ᱦᱮᱸ ᱫᱮᱡ ᱵᱟᱲᱟᱭᱮᱫ ᱢᱮᱭᱟ ᱥᱮ ᱵᱟᱝ ᱵᱤᱴᱤ
ᱤᱧ ᱠᱚᱫᱚ ᱵᱟᱭ ᱤᱫᱤ ᱵᱟᱲᱟᱧ ᱠᱟᱱᱟ ᱟᱡᱨᱮᱱ ᱜᱟᱛᱮ ᱠᱚ ᱫᱚᱢᱮ ᱤᱫ ᱵᱟᱲᱟᱭᱮᱫ ᱠᱚᱣᱟ ᱫᱚᱢᱮ ᱞᱟᱹᱭᱟᱠᱚ ᱠᱟᱱᱟ ᱮᱢᱟ ᱫᱤᱧᱟ ᱠᱚ ᱠᱚ ᱱᱟᱹᱭᱦᱟᱨ ᱠᱷᱚᱡ ᱱᱚᱣᱟ
ᱚ ᱦᱮᱸ ᱛᱚ ᱚ ᱚᱱᱟ ᱜᱮ ᱵᱤᱴᱤ ᱢᱮᱛᱟᱭ ᱢᱮ ᱡᱮ ᱢᱮᱱᱛᱮ ᱡᱩᱫᱤ ᱵᱟᱢ ᱫᱮᱡᱤᱧᱟ ᱤᱭᱟᱹ ᱤᱫᱤ ᱦᱚᱴᱚ ᱠᱟᱜ ᱢᱮ
ᱦᱳᱭ ᱤᱧᱫᱚᱧ ᱢᱮᱛᱟᱭ ᱜᱮᱭᱟ ᱟᱫᱚ ᱱᱟᱦᱟᱜ ᱵᱟᱭ ᱫᱮᱡ ᱵᱟᱲᱟᱧ ᱠᱟᱱᱟ ᱞᱟᱹᱭᱟ ᱟᱢᱫᱚᱢ ᱚᱦᱚᱠᱮᱭᱟᱢ ᱚᱱᱟᱫᱚᱢ ᱩᱭᱡᱩᱨᱚᱜᱼᱟᱢ
ᱚ ᱦᱮᱸᱛᱚ ᱟᱫᱚ ᱵᱤᱴᱤ ᱵᱟᱢ ᱥᱟᱵ ᱠᱚᱜᱼᱟ
ᱟᱫᱚ ᱚᱱᱠᱟᱭ ᱢᱤᱛᱟᱹᱧ ᱠᱟᱱ ᱫᱚ ᱟᱫᱚ ᱟᱯᱮ ᱱᱟᱦᱟᱜ ᱡᱩᱫᱤ ᱵᱟᱭ ᱫᱮᱡ ᱩᱛᱟᱹᱨᱤᱧᱟ ᱱᱟᱦᱟᱜ ᱤᱧ ᱢᱮᱛᱟᱭᱟ ᱛᱚᱵᱮ ᱤᱫᱤ ᱩᱛᱟᱹᱨ ᱠᱟᱜ ᱢᱮ ᱦᱟᱸᱰᱮ ᱜᱮ ᱞᱟᱹᱭ ᱟᱠᱚᱣᱟᱹᱧ ᱤᱫᱤᱯᱮ
ᱦᱮᱸ ᱚᱱᱟ ᱜᱮᱛᱚ ᱵᱟᱝᱠᱷᱟᱱ ᱤᱧ ᱜᱤᱧ ᱞᱟᱜᱟ ᱵᱟᱲᱟᱭᱟ ᱦᱟᱸᱜ ᱡᱩᱫᱤ ᱦᱟᱸᱜ ᱡᱩᱫᱤ ᱵᱟᱭ ᱫᱮᱡ ᱢᱮᱭᱟᱜ ᱩᱱᱫᱚ ᱠᱷᱚᱭᱮ ᱢᱮ ᱦᱟᱸᱜ ᱤᱧᱜᱮ ᱩᱱᱫᱚᱧ ᱞᱟᱜᱟ ᱵᱟᱲᱟᱭᱟ
ᱦᱚᱸ ᱵᱟᱠᱷᱟᱡ ᱫᱚ ᱪᱮᱫ ᱟᱫᱚ ᱮᱴᱟᱜ ᱦᱚᱲ ᱠᱚᱠᱚ ᱫᱮᱡ ᱵᱟᱲᱟᱭᱮᱫ ᱠᱚᱣᱟᱭ ᱵᱤᱱ ᱫᱟ ᱱᱟᱣᱟ ᱱᱟᱣᱟ ᱛᱚ ᱟᱫᱚ ᱜᱟᱛᱮ ᱠᱚ ᱥᱟᱞᱟᱜᱼ ᱮ ᱫᱟᱬᱟ ᱧᱚᱜ ᱞᱮᱜᱮ
ᱦᱮᱸ ᱚᱱᱟᱜᱮ ᱡᱩᱫᱤ ᱡᱤᱫ ᱡᱩᱫᱤ ᱵᱟᱭ ᱫᱮᱡ ᱢᱮᱭᱟ ᱛᱟᱦᱚᱞᱮ ᱟᱫᱚ ᱚᱱᱟᱜᱮ ᱩᱱᱫᱚ ᱢᱮᱛᱟᱭ ᱢᱮ ᱡᱮ ᱤᱫᱤ ᱦᱚᱴᱚ ᱠᱟᱜ ᱢᱮ ᱤᱧ ᱨᱮᱦᱚᱧ ᱦᱚᱸ ᱫᱮᱡᱮᱭᱟ ᱟᱢ ᱟᱭᱳᱧ ᱫᱮᱡ ᱵᱟᱲᱟᱭᱮᱭᱟ
ᱦᱚᱸ ᱵᱟᱠᱷᱟᱡ ᱫᱚ
ᱦᱳᱭ ᱦᱳᱭ
ᱛᱟᱦᱚᱞᱮ ᱵᱤᱴᱤ ᱫᱟᱠᱟ ᱠᱚᱫᱚ ᱡᱚᱢ ᱦᱩᱭᱱᱟᱥᱮ ᱟᱹᱣᱨᱤ?
ᱩᱸᱻᱟᱣᱨᱤᱞᱤᱧ ᱡᱚᱢᱟ
ᱛᱟᱦᱚᱞᱮ ᱛᱟᱦᱚᱞᱮ ᱡᱟᱢᱟᱭ ᱫᱚ ᱱᱤᱛᱚᱜ ᱫᱚᱭ ᱚᱠᱟᱨᱮ ᱢᱮᱱᱟᱭᱟ?
ᱢᱮᱱᱟᱭ ᱜᱮᱭᱟ ᱱᱚᱰᱮ ᱜᱮ ᱚᱲᱟᱜ ᱨᱮᱜᱮ ᱢᱮᱱᱟᱜ ᱟᱠᱟᱫ ᱞᱤᱧᱟᱹ
ᱦᱮᱸᱛᱚ ᱚᱱᱠᱟ ᱵᱮᱯᱟᱨ ᱛᱟᱦᱚᱞᱮ ᱚᱱᱟᱜᱮ ᱦᱟᱺᱰᱤ ᱯᱟᱹᱣᱨᱟᱹ ᱠᱚᱫᱚ ᱧᱩ ᱫᱚᱭ ᱵᱚᱱᱫᱚ ᱟᱠᱟᱫᱟ ᱛᱚ
ᱦᱚᱸ ᱵᱚᱱᱫᱚ ᱟᱠᱟᱫ ᱜᱮᱭᱟᱭ ᱟᱫᱚ ᱵᱟᱯᱮ ᱢᱮᱛᱟᱭ ᱠᱟᱱᱟ ᱨᱚᱵ ᱢᱮᱱ ᱧᱚᱜᱟᱭ ᱯᱮ ᱩᱱᱤ ᱢᱟ ᱚᱱᱠᱟᱜᱮ ᱡᱚᱠᱷᱚᱱᱮᱢ ᱢᱮᱛᱟᱭᱟ ᱩᱱᱜᱮ ᱵᱷᱟᱹᱜᱤᱭᱟᱭ ᱟᱨᱚ ᱧᱮᱞᱮᱢᱮᱱ ᱦᱟᱜ ᱨᱚᱜᱟ ᱜᱟᱛᱮ ᱠᱚ ᱥᱟᱞᱟᱜ ᱮ ᱡᱚᱴᱟᱣ ᱞᱮᱱᱠᱷᱟᱱ ᱜᱮ ᱟᱨᱚᱭ ᱧᱩᱭᱭᱟ
ᱦᱮᱸᱛᱚ ᱚᱱᱟᱜ ᱜᱮ ᱢᱮᱛᱟᱭ ᱢᱮ ᱦᱟᱺᱰᱤ ᱯᱟᱹᱨᱟᱹ ᱧᱩ ᱫᱚ ᱵᱟᱝ ᱵᱷᱟᱜᱮᱭᱟ
ᱤᱧ ᱢᱟᱧ ᱢᱮᱛᱟᱭ ᱠᱟᱱ ᱜᱮ ᱟᱫᱚ ᱵᱟᱭ ᱵᱩᱡᱷᱟᱹᱣ ᱫᱚ ᱟᱫᱚ ᱟᱯᱮ ᱜᱮ ᱢᱮᱛᱟᱭ ᱯᱮ ᱩᱱᱤ ᱫᱚ
ᱴᱷᱤᱠ ᱜᱮᱭᱟ ᱢᱮᱛᱟᱭ ᱦᱳᱭᱳᱜᱼᱟ
ᱫᱚᱢᱮ ᱧᱩ ᱮᱢᱟᱱ ᱞᱮᱠᱷᱟᱱ ᱤᱧ ᱫᱚ ᱵᱟᱹᱧ ᱛᱟᱦᱮᱸ ᱩᱛᱟᱹᱨᱚᱜᱼᱟ
ᱛᱟᱦᱮᱸ ᱫᱚ ᱟᱫᱚ ᱚᱱᱟ ᱫᱚ ᱦᱩᱭᱩᱜ ᱜᱮᱭᱟ ᱡᱟᱦᱟᱸ ᱛᱤᱥ ᱠᱚᱨᱮ ᱫᱚ ᱟᱫᱚ ᱚᱱᱟ ᱜᱮ ᱵᱩᱡᱷᱟᱹᱣᱟᱭ ᱰᱮᱞᱤ ᱰᱮᱞᱤ ᱛᱮ
ᱦᱩᱸ ᱦᱳᱭᱛᱚ
ᱦᱳᱭ ᱵᱩᱡᱷᱟᱹᱣᱟᱭ ᱰᱮᱞᱤ ᱰᱮᱞᱤ ᱛᱮ ᱵᱩᱡᱷᱟᱹᱣᱟᱭ ᱡᱟᱦᱟᱸ ᱛᱤᱥ ᱱᱮᱛᱟᱨ ᱵᱟᱭ ᱵᱩᱡᱷᱟᱹᱣ ᱨᱮᱦᱚᱸ ᱡᱟᱦᱟᱸ ᱛᱤᱥ ᱪᱮ ᱵᱩᱡᱷᱟᱹᱣᱟᱭ
ᱟᱫᱚ ᱡᱟᱦᱟᱸ ᱛᱤᱥ ᱫᱚ ᱛᱤᱥ ᱩᱱᱟᱹᱜ ᱫᱤᱱ ᱫᱤᱱ ᱜᱮ ᱡᱩᱫᱤ ᱧᱩᱭᱟᱭ ᱟᱫᱚ ᱤᱧ ᱫᱚ ᱵᱟᱹᱧ ᱛᱟᱦᱮᱸ ᱩᱛᱟᱹᱨᱚᱜᱼᱟ᱾
ᱟᱫᱚ ᱵᱤᱴᱤ ᱛᱤᱱᱟᱹᱜ ᱫᱤᱱᱮᱢ ᱦᱩᱭᱮᱱ ᱛᱮ?
ᱟᱫᱚ ᱚᱱᱠᱟ ᱜᱮ ᱡᱩᱫᱤ ᱫᱤᱱᱟᱹᱢ ᱦᱤᱞᱳᱜ ᱧᱩ ᱠᱟᱛᱜ ᱮ ᱦᱤᱡᱩᱜᱼᱟ ᱟᱫᱚ ᱚᱱᱟᱫᱚ ᱢᱚᱸᱡ ᱮᱢ ᱵᱩᱡᱷᱟᱹᱣ ᱛᱮ?
ᱦᱮᱸ ᱚᱱᱟ ᱦᱚᱸ ᱠᱟᱛᱷᱟ ᱠᱟᱱ ᱜᱮᱭᱟ ᱛᱟᱦᱚᱞᱮ ᱟᱫᱚ ᱚᱱᱟᱜᱮ ᱚᱱᱟᱜᱮ ᱞᱟᱹᱭ ᱢᱮ ᱟᱫᱚ ᱢᱮᱛᱟᱭ ᱢᱮ ᱡᱮ ᱞᱟᱹᱭ ᱠᱟᱜ ᱟᱹᱧ ᱡᱩᱫᱤ ᱢᱮᱛᱟᱭᱟ ᱡᱩᱫᱤ ᱧᱩᱭᱟ ᱢᱮᱛᱟᱭ ᱢᱮ ᱞᱟᱹᱭ ᱠᱟᱜᱟᱹᱧ ᱚᱲᱟᱜ ᱨᱮ,
ᱦᱳᱭ ᱞᱟᱹᱭᱫᱤᱧ ᱢᱮᱱᱫᱚᱧ ᱢᱮᱱᱟᱭ ᱜᱮᱭᱟ ᱫᱤᱱᱟᱹᱢ ᱦᱤᱞᱳᱜ ᱜᱤᱧ ᱞᱟᱹᱭ ᱛᱟᱨᱟᱭ ᱜᱮᱭᱟ᱾
ᱦᱮᱸ ᱡᱮ ᱮᱛᱮ ᱚᱲᱟᱜ ᱨᱮ ᱛᱟᱦᱚᱞᱮᱧ ᱯᱷᱳᱱᱟ ᱟᱫᱟ ᱡᱩᱫᱤ ᱧᱩᱭᱟ᱾
ᱦᱩᱸ ᱦᱩᱸ ᱢᱮᱱᱫᱚᱧ ᱢᱮᱛᱟᱭ ᱜᱮᱭᱟ ᱫᱤᱱᱟᱹᱢ ᱦᱤᱞᱳᱜ ᱜᱮ᱾
ᱦᱮᱸ ᱛᱚ ᱛᱟᱞᱦᱮ ᱵᱤᱴᱤ ᱪᱮᱫ ᱠᱚ ᱩᱛᱩ ᱠᱮᱫᱟ ᱯᱮ ᱥᱮ ᱟᱹᱣᱨᱤ ᱯᱮ ᱩᱛᱩᱭᱟ?
ᱟᱫᱟ ᱟᱹᱣᱨᱤ ᱞᱮ ᱤᱥᱤᱱ ᱵᱟᱲᱟᱭᱟ ᱱᱟᱦᱟᱜ᱾
ᱚ ᱦᱮᱸ ᱛᱚ ᱛᱟᱦᱚᱞᱮ ᱤᱭᱟᱹ ᱫᱚ ᱜᱚᱲᱚᱢ ᱠᱚᱲᱟ ᱫᱚ ᱪᱮᱫ ᱮ ᱪᱤᱠᱟᱹᱭᱮᱫᱟᱭ?
ᱩᱱᱤ ᱫᱚ ᱢᱮᱱᱟᱭ ᱜᱮᱭᱟ ᱩᱱᱤ ᱦᱚᱸ ᱩᱱᱤ ᱦᱚᱸ ᱟᱡ ᱵᱟᱵᱟ ᱥᱟᱞᱟᱜ ᱜᱮ ᱚᱞᱚᱜ ᱠᱟᱱᱟ᱾ ᱫᱩᱲᱩᱵ ᱟᱠᱟᱫᱮᱭᱟᱭ,
ᱚ ᱛᱤᱱᱟᱹᱜ ᱢᱟᱨᱟᱝᱮ ᱦᱟᱨᱟᱭᱮᱱᱟ ᱟᱹᱰᱤ ᱫᱤᱱ ᱟᱣᱨᱤᱧ ᱧᱮᱞᱮᱭᱟ?
ᱟᱫᱚ ᱵᱟᱹᱵᱤᱱ ᱦᱮᱡ ᱵᱟᱲᱟᱜ ᱠᱟᱱᱟ ᱛᱚ ᱦᱤᱨᱤ ᱠᱚᱦᱚᱸ?
ᱚᱱᱟᱜᱮ ᱟᱢ ᱟᱭᱳ ᱜᱮ ᱞᱟᱹᱭᱫᱟᱭ, ᱟᱢ ᱟᱭᱳ ᱜᱮ ᱰᱮᱞᱤ ᱜᱮ ᱠᱟᱹᱢᱤ ᱛᱟᱭ ᱰᱮᱞᱤ ᱞᱤᱧ ᱢᱚᱱᱮᱭᱟᱞᱤᱧ ᱪᱟᱞᱟᱜ ᱟᱹᱞᱤᱧ ᱪᱟᱞᱟᱜ ᱟᱹᱞᱤᱧ ᱟᱨ ᱵᱟᱹᱞᱤᱧ ᱪᱟᱞᱟᱣ ᱫᱟᱲᱮᱭᱟᱜ ᱠᱟᱱᱟ ᱱᱤᱭᱟᱹ ᱱᱚᱜᱼᱚᱭ ᱛᱚᱞᱟ ᱠᱚ ᱜᱤᱰᱤ ᱦᱩᱭᱩᱜ ᱠᱟᱱᱟ ᱛᱚ,
ᱦᱳᱭᱛᱚ ᱢᱤᱫ ᱫᱤᱱ ᱯᱷᱟᱠᱟ ᱠᱚ ᱧᱮᱞ ᱠᱟᱛᱮ ᱦᱤᱡᱩᱜ ᱵᱤᱱ?
ᱴᱷᱤᱠ ᱜᱮᱭᱟ ᱪᱟᱞᱟᱜ ᱟᱹᱞᱤᱧ᱾ ᱛᱟᱞᱦᱮ ᱚᱱᱟᱜᱮ ᱵᱤᱴᱤ ᱛᱟᱞᱦᱮ ᱦᱮᱸ ᱫᱟᱠᱟ ᱠᱚᱫᱚ ᱤᱥᱤᱱ ᱠᱮᱫᱟᱭ ᱡᱚᱢ ᱵᱟᱲᱟ ᱦᱚᱸ ᱦᱩᱭ ᱮᱱᱟ᱾
ᱦᱮᱸ
ᱡᱚᱢ ᱵᱟᱲᱟ ᱦᱩᱭᱮᱱᱟ ᱱᱚᱜ ᱚᱭ ᱱᱤᱛᱚᱜ ᱫᱚ ᱟᱢ ᱫᱤᱫᱤ ᱡᱚᱢ ᱫᱟᱭ ᱫᱟᱠᱟ ᱾
ᱚ
ᱦᱳᱭ ᱦᱳᱭ ᱾ ᱛᱟᱦᱚᱞᱮ ᱪᱮᱫ ᱠᱚᱯᱮ ᱩᱛᱩ ᱠᱮᱫᱟ ᱵᱤᱴᱤ?
ᱟᱫᱚ ᱟᱹᱨᱤᱞᱮ ᱤᱥᱤᱱ ᱵᱟᱲᱟᱭᱟ ᱟᱞᱮ ᱫᱚ ᱾
ᱟᱨᱤ ᱯᱮ ᱤᱥᱤᱱᱟ ᱛᱤ ᱨᱮᱯᱮ ᱤᱥᱤᱱᱟ ᱜᱚᱲᱚᱢ ᱠᱚᱲᱟ ᱫᱚ ᱵᱟᱝ ᱨᱮᱜᱮᱡ ᱮᱭᱟ?
ᱩᱱᱤ ᱫᱚᱭ ᱡᱚᱢ ᱠᱟᱫ ᱜᱮᱭᱟ ᱱᱟᱦᱟᱜ ᱩᱱᱤ ᱦᱚᱸ ᱵᱟᱭ ᱡᱟᱹᱯᱤᱫ ᱜᱮᱭᱟ ᱟᱞᱮ ᱞᱮᱠᱟᱜᱮ ᱵᱮᱸᱜᱮᱫ ᱠᱟᱜ ᱜᱮᱭᱟ ᱾ ᱟᱫᱚᱞᱮ ᱟᱞᱮ ᱫᱚᱞᱮ ᱯᱟᱹᱨᱠᱟᱹ ᱩᱛᱟᱹᱨ ᱟᱠᱟᱱᱟ ᱛᱚ ᱾
ᱦᱮᱸ ᱦᱮᱸᱛᱚ ᱩᱱᱟᱹᱜ ᱧᱤᱫᱟᱹ ᱫᱚ ᱵᱮᱸᱜᱮᱫ ᱫᱚ ᱵᱟᱝ ᱵᱷᱟᱜᱮᱤᱭᱟ ᱾
ᱦ ᱵᱷᱟᱜᱤ ᱫᱚ ᱵᱟᱝᱢ ᱵᱷᱟᱜᱮᱤᱭᱟ ᱟᱫᱚ, ᱟᱞᱮ ᱫᱚᱞᱮ ᱯᱟᱹᱨᱠᱟᱹᱣ ᱠᱟᱱᱟ ᱟᱫᱚ ᱩᱱᱟᱹᱜ ᱢᱟᱱᱮ ᱵᱟᱝ ᱞᱮᱴ ᱠᱟᱛᱮᱫ ᱜᱮ ᱡᱟᱹᱯᱤᱫ ᱜᱮᱭᱟᱞᱮ ᱡᱚᱢ ᱦᱚᱸᱚᱛ ᱾ ᱡᱚᱛᱚᱣᱟᱜ ᱜᱮ ᱾
ᱚ ᱦᱮᱸ ᱛᱟᱦᱚᱞᱮ ᱟᱯᱮ ᱥᱮᱫ ᱫᱚ ᱫᱟᱜ ᱵᱟᱲᱟ ᱠᱮᱫᱮᱟᱭ ᱥᱮ ᱵᱟᱝ ᱵᱤᱴᱤ ᱾
ᱛᱤᱦᱤᱧ ᱫᱚ ᱠᱟᱹᱡ ᱨᱤᱢᱤᱞ ᱵᱟᱲᱟ ᱠᱮᱭᱟ ᱫᱟᱜ ᱠᱚᱫᱚ ᱵᱟᱭ ᱫᱟᱜ ᱞᱮ-ᱟ ᱾
ᱚ ᱱᱚᱛᱮ ᱫᱚ ᱫᱟᱜ ᱠᱮᱫᱟᱭ ᱱᱚᱛᱮ ᱫᱚ ᱠᱟᱹᱴᱤᱡ ᱠᱟᱹᱴᱤᱡ ᱮ ᱫᱟᱜ ᱠᱮᱫᱟᱭ ᱚᱱᱟᱜᱮ ᱚᱱᱟᱜᱮ ᱛᱚᱞᱟ ᱠᱚ ᱜᱤᱰᱤ ᱦᱩᱭ ᱠᱟᱱᱟ ᱟᱫᱚ ᱡᱟᱨᱠᱟᱜᱼᱟ ᱥᱮ ᱪᱮᱫ ᱚᱱᱟᱜᱮ! ᱩᱭᱦᱟᱹᱨ ᱵᱟᱲᱟᱭ ᱫᱟᱞᱤᱧ ᱚᱱᱟᱜᱮ ᱾
ᱦᱮᱸᱛᱚ ᱾
ᱦᱳᱭ ᱦᱳᱭ ᱾ ᱛᱟᱦᱚᱞᱮ ᱵᱤᱴᱤ ᱱᱤᱛᱚᱜ ᱫᱚ ᱛᱟᱦᱚᱞᱮ ᱟᱢ ᱫᱚ ᱨᱩᱢ ᱨᱮᱜᱮ ᱢᱮᱱᱟᱜ ᱢᱮᱭᱟ ᱥᱮ ᱫᱟᱠᱟ ᱠᱚᱢ ᱤᱥᱤᱱ ᱮᱫᱟ?
ᱵᱟᱝᱟ ᱨᱩᱢ ᱨᱮᱜᱮ ᱫᱩᱲᱩᱵ ᱟᱠᱟᱱᱟᱼᱤᱧ ᱾
ᱚ ᱚᱱᱟᱜᱮ ᱡᱟᱶᱟᱭ ᱵᱮᱥᱤ ᱵᱟᱭ ᱠᱟᱹᱢᱤ ᱵᱟᱲᱟ ᱦᱚᱪᱚᱭᱮᱫ ᱢᱮᱭᱟ ᱛᱚ?
ᱵᱟᱝᱜᱟ ᱾
ᱦᱮᱸ ᱞᱟᱹᱭ ᱢᱮ ᱡᱩᱫᱤ ᱠᱟᱹᱢᱤ ᱵᱟᱲᱟ ᱦᱚᱪᱚᱭᱮᱫ ᱢᱮᱭᱟ ᱫᱚᱢᱮ ᱦᱟᱸᱜ ᱞᱟᱹᱭ ᱢᱮ ᱩᱱᱫᱚ?
ᱦᱳᱭ ᱦᱳᱭ ᱩᱱᱫᱚ ᱱᱟᱦᱟᱜ ᱤᱧ ᱞᱟᱹᱭᱟ, ᱟᱫᱚ ᱠᱟᱹᱢᱤ ᱠᱚᱫᱚ ᱵᱟᱠᱚ ᱠᱟᱹᱢᱤ ᱦᱚᱪᱚᱧ ᱠᱟᱱ ᱜᱮᱭᱟ ᱟᱫᱚ ᱫᱟᱠᱟ ᱠᱚᱜᱮ ᱤᱥᱤᱱ ᱜᱮ ᱚᱲᱟᱜ ᱨᱮᱱᱟᱜ ᱜᱮ ᱾
ᱦᱮᱸ ᱵᱟᱝᱠᱷᱟᱱ ᱦᱟᱸᱜ, ᱫᱚᱢᱮ ᱠᱟᱹᱢᱤ ᱦᱚᱪᱚ ᱢᱮᱭᱟ ᱟᱨ ᱵᱟᱢ ᱞᱟᱹᱭᱟ ᱦᱟᱸᱜ᱾
ᱵᱟᱝᱟ ᱞᱟᱹᱭᱟᱹᱧ ᱤᱧᱫᱚ ᱩᱱᱟᱹᱜ ᱦᱟᱨᱠᱮᱛᱤᱧ ᱟᱨ ᱵᱟᱹᱧ ᱞᱟᱹᱭᱟ ᱾
ᱳ ᱚᱱᱟ ᱜᱮᱛᱚ᱾
ᱚᱱᱟᱜᱮ ᱟᱨ ᱢᱮᱛᱟᱭ ᱢᱮ ᱦᱟᱺᱰᱤ ᱯᱟᱹᱣᱨᱟᱹ ᱠᱚᱫᱚ ᱵᱤᱥᱤ ᱟᱞᱚᱢ ᱧᱩᱭᱟ ᱡᱟᱦᱟᱸ ᱛᱤᱥ ᱠᱚᱨᱮ ᱧᱩᱣᱟᱜ ᱢᱮ ᱾
ᱦᱳᱭ, ᱧᱩ ᱠᱚᱫᱚ ᱵᱟᱹᱧ ᱢᱮᱛᱟᱭᱟ ᱤᱧ ᱢᱮᱛᱟᱭ ᱟᱞᱚᱢ ᱟᱞᱚᱜᱮᱢ ᱧᱩ ᱩᱛᱟᱹᱨᱟ ᱾
ᱦᱮᱸ ᱵᱟᱝ ᱚᱱᱟ ᱫᱚ ᱦᱮᱸᱛᱚ ᱴᱟᱴᱠᱟ ᱫᱚ ᱵᱟᱹᱜᱤ ᱫᱚ ᱵᱟᱝ ᱜᱟᱱᱚᱜᱼᱟ ᱛᱚ ᱚᱱᱟᱜᱮ ᱢᱮᱛᱟᱭ ᱢᱮ ᱾ ᱡᱮ ᱜᱟᱛᱮ ᱠᱚ ᱥᱟᱞᱟᱜ ᱫᱚ ᱧᱩ ᱫᱚ ᱟᱞᱚᱢ ᱧᱩᱭᱟ ᱡᱩᱫᱤ ᱫᱚᱢᱮ ᱠᱚ ᱡᱳᱨ ᱢᱮᱭᱟ ᱛᱟᱞᱦᱮ, ᱩᱱ ᱫᱚ ᱢᱤᱫ ᱜᱞᱟᱥ ᱜᱟᱱ ᱧᱩᱣᱟᱜ ᱢᱮ ᱾ ᱵᱤᱥᱤ ᱫᱚ ᱟᱞᱚᱢ ᱧᱩᱣᱟ ᱾
ᱦᱳᱭ ᱚᱱᱠᱟᱜᱮᱧ ᱢᱮ-ᱢᱮᱱᱫᱩᱧ ᱢᱮᱛᱟᱭ ᱠᱟᱱ ᱜᱮᱭᱟ ᱟᱫᱚ ᱾ ᱟᱸᱡᱚᱢ ᱜᱮ ᱵᱟᱭ ᱟᱸᱡᱚᱢᱟ ᱱᱩᱭ ᱾
ᱦᱮᱸ, ᱟᱫᱚ ᱜᱟᱛᱮ ᱠᱚᱦᱚᱸ ᱛᱚ ᱟᱫᱚ ᱢᱚᱪᱟ ᱨᱮᱠᱚ ᱫᱩᱞ ᱟᱱᱤᱡ ᱫᱚ ᱾
ᱳ
ᱦᱩᱸ ᱚᱱᱟ ᱜᱮᱛᱚ, ᱟᱫᱚ ᱚᱱᱟᱜᱮ ᱚᱱᱟᱜᱮ ᱟᱫᱚ ᱚᱱᱟᱜᱮ ᱤᱭᱟᱹ ᱦᱚᱸ, ᱪᱮᱫ ᱠᱚ ᱫᱚ ᱢᱟᱨᱟᱝ ᱵᱤᱴᱤ ᱦᱚᱸ ᱛᱤᱥ ᱵᱚᱱ ᱡᱟᱶᱟᱭᱟ?
ᱦᱮᱸᱛᱚ ᱟᱫᱚ, ᱯᱮᱲᱟ ᱠᱚ ᱵᱟᱠᱚ ᱞᱟᱹᱭ ᱵᱟᱲᱟᱭᱫᱟ?
ᱯᱮᱲᱟ ᱫᱚ ᱞᱟᱹᱭ ᱫᱚᱠᱚ ᱞᱟᱹᱭ ᱵᱟᱲᱟᱭᱫᱟ ᱟᱫᱚ ᱚᱱᱟᱜᱮ ᱚᱱᱟᱜᱮ ᱟᱫᱚ ᱟᱢ ᱟᱭᱳ ᱞᱟᱹᱭᱫᱟᱭ ᱱᱤᱛᱚᱜ ᱨᱮᱫᱚ ᱵᱟᱵᱚᱱ ᱡᱟᱶᱟᱭᱟ ᱯᱚᱨᱮ ᱧᱚᱜ ᱠᱟᱹᱴᱤᱡ ᱵᱚᱱ ᱡᱟᱶᱟᱭᱟ, ᱦᱩᱸ
ᱟᱨ ᱛᱤᱱᱟᱹᱜ ᱫᱤᱱ ᱫᱚᱵᱚᱱ ᱫᱚᱦᱚ ᱠᱟᱭᱟ?
ᱫᱚᱦᱚ ᱠᱟᱜ ᱦᱳᱭᱳᱜ ᱟᱨ ᱠᱚᱭᱮᱠ ᱫᱤᱱ ᱾
ᱤᱧ ᱫᱚ ᱞᱟᱜᱮ-ᱞᱟᱜᱮ ᱯᱮ ᱡᱟᱶᱟᱭ ᱠᱟᱹᱫᱤᱧᱟ ᱫᱤᱫᱤ ᱠᱷᱟᱱ ᱫᱚ ᱩᱱᱤ ᱠᱷᱟᱱ ᱫᱚᱯᱮ ᱫᱚᱦᱚ ᱧᱚᱜ ᱠᱟᱭ ᱠᱟᱱᱟ ᱩᱱᱤ ᱫᱚ ᱯᱚᱞᱚᱜ ᱦᱚᱪᱚᱭᱮ ᱠᱟᱱᱟ ᱯᱮ ᱮᱠᱫᱚᱢ᱾
ᱟᱫᱚ ᱟᱢ ᱫᱚᱢᱮᱢ ᱫᱟᱬᱟᱱ ᱠᱟᱱ ᱛᱟᱦᱮᱸᱜᱼᱟ, ᱟᱫᱚᱞᱮ ᱚᱱᱟ ᱠᱷᱟᱹᱛᱤᱨ ᱜᱮᱛᱮ ᱟᱢ ᱟᱭᱳ ᱫᱚᱭ ᱞᱟᱹᱭ ᱠᱮᱫᱟ ᱡᱟᱣᱟᱭᱟᱵᱚᱱ᱾
ᱦᱚᱸ ᱟᱨ ᱩᱱᱤ ᱫᱚ ᱡᱟᱹᱱᱤᱡ ᱵᱟᱭ ᱫᱟᱬᱟᱱ ᱠᱟᱱᱟ᱾ ᱚᱞᱚᱜ ᱧᱩᱛᱩᱢ ᱛᱮ ᱩᱰᱩᱠᱚᱜ ᱠᱟᱱᱟ ᱟᱨ ᱚᱠᱟᱭ ᱪᱟᱞᱟᱜ ᱠᱟᱱᱟ ᱟᱵᱤᱱ ᱫᱚᱵᱤᱱ ᱧᱮᱞᱮ ᱠᱟᱱᱟᱱ ᱛᱮ?
ᱯᱟᱲᱦᱟᱜ ᱮ ᱪᱟᱞᱟᱜ ᱠᱟᱱᱟᱭ, ᱴᱷᱤᱠ ᱜᱮ ᱟᱫᱚ ᱟᱡ ᱨᱮᱱ ᱜᱟᱛᱮ ᱠᱩᱲᱤ ᱛᱚᱠᱚ ᱞᱟᱹᱭ ᱫᱟᱠᱚ ᱛᱚ ᱴᱷᱤᱠ ᱜᱮ ᱠᱚᱞᱮᱡᱽ ᱠᱚᱜᱮ ᱪᱟᱞᱟᱜ ᱠᱟᱱᱟᱭ᱾ ᱟᱨ ᱟᱢ ᱫᱚ ᱟᱢ ᱛᱚ ᱤ-ᱤᱭᱟᱹ ᱟᱢ ᱨᱮᱱ ᱜᱟᱛᱮ ᱠᱩᱲᱤ ᱠᱚ ᱠᱚ ᱞᱟᱹᱭᱟ ᱤᱥᱠᱩᱞ ᱧᱩᱛᱩᱢ ᱛᱮ ᱦᱟᱱᱛᱮ ᱮᱴᱟᱜ ᱥᱮᱫ ᱢᱮᱞᱟ ᱧᱮᱞᱮ ᱪᱟᱞᱟᱜ ᱛᱟᱦᱮᱸᱜ ᱟᱭ᱾
ᱦᱮᱸ ᱦᱮᱸ ᱱᱚᱣᱟ ᱯᱚᱭᱥᱟ ᱠᱚᱵᱮᱱ ᱤᱢᱟᱹᱧ ᱛᱟᱦᱮᱸᱫ ᱛᱚ ᱟᱫᱚ ᱪᱮᱫ ᱢᱮᱞᱟ ᱧᱮᱞ ᱫᱩᱧ ᱪᱟᱞᱟᱜ ᱵᱟᱠᱷᱟᱡ᱾
ᱦᱮᱸ ᱚᱱᱮ ᱯᱩᱨᱤᱠᱠᱷᱟ ᱠᱚ, ᱯᱚᱨᱤᱠᱠᱷᱟ ᱠᱚ ᱦᱩᱭᱱᱟ ᱛᱚ ᱚᱱᱟᱜᱮ ᱚᱱᱮ ᱡᱮᱢᱚᱱ ᱢᱤᱫ ᱫᱷᱟᱣ ᱯᱩᱨᱤᱠᱠᱷᱟ ᱦᱩᱭᱱᱟ᱾ ᱚᱠᱟᱨᱮ ᱦᱳᱭᱮᱱ ᱛᱟᱯᱮᱭᱟ ᱯᱩᱨᱤᱠᱠᱷᱟ ᱟᱫᱚ, ᱚᱱᱟᱜᱮ ᱯᱚᱨᱤᱠᱠᱷᱟ ᱠᱚ ᱦᱩᱭᱮᱱ ᱠᱷᱟᱱ ᱟᱫᱚ ᱜᱟᱛᱮ ᱠᱩᱲᱤ ᱠᱚᱠᱚ ᱟᱢ ᱨᱮᱱ ᱜᱟᱛᱮ ᱠᱩᱲᱤ ᱠᱚᱦᱚᱸ ᱠᱚ ᱞᱟᱹᱭᱟᱹᱧ ᱠᱟᱱᱟ, ᱡᱮ ᱟᱫᱚ ᱢᱮᱞᱟ ᱧᱮᱞᱮ ᱪᱟᱞᱟᱣ ᱠᱟᱱᱟᱭ ᱢᱮᱞᱟᱨᱮ ᱪᱮᱫ ᱠᱚᱭ ᱦᱟᱛᱟᱣ ᱵᱟᱲᱟᱭ᱾ᱫᱟ
ᱚ ᱚᱱᱟ ᱠᱷᱟᱹᱛᱤᱨ ᱞᱟᱜᱮ ᱵᱤᱱ ᱡᱟᱶᱟᱭ ᱠᱟᱫᱤᱧᱟ ᱤᱧ ᱫᱚ ᱵᱟᱝ᱾
ᱦᱮᱸ ᱚᱱᱟᱜᱮ ᱟᱵᱚᱭ ᱦᱚᱸᱭ ᱞᱟᱹᱭ ᱮᱫᱟ ᱫᱚᱢᱮ ᱫᱟᱬᱟᱱ ᱠᱟᱱᱟᱭ, ᱯᱩᱨᱤᱠᱠᱷᱟ ᱪᱟᱞᱟᱜ ᱠᱟᱱᱟᱭ ᱟᱫᱚ ᱯᱩᱨᱤᱠᱠᱷᱟ ᱠᱷᱚᱱᱟᱜ ᱰᱟᱭᱨᱮᱠᱴ ᱚᱲᱟᱜ ᱦᱚᱸᱛᱚ ᱦᱮᱡ ᱜᱟᱱᱚᱜᱼᱟ᱾ ᱟᱫᱚ ᱯᱚᱨᱤᱠᱠᱷᱟ ᱪᱟᱵᱟ ᱞᱮᱱᱠᱷᱟᱱ ᱜᱮ ᱟᱫᱚ ᱢᱮᱞᱟ ᱧᱮᱞ ᱢᱮᱞᱟ ᱧᱮᱞᱮ ᱵᱚᱞᱚᱱ ᱠᱟᱱᱟ ᱰᱮᱞᱤ ᱜᱮ᱾
ᱦᱮᱸᱛᱚ ᱢᱟ ᱫᱤᱫᱤ ᱫᱚ ᱫᱚᱦᱚ ᱠᱟᱭ ᱵᱮᱱ ᱱᱟᱦᱟᱜ, ᱡᱩᱫᱤ ᱵᱟᱭ ᱫᱟᱹᱲ ᱠᱟᱜ᱾
ᱯᱚᱭᱥᱟ ᱠᱚᱦᱚᱸ, ᱯᱚᱭᱥᱟ ᱠᱚᱦᱚᱸ ᱫᱚᱢᱮᱢ ᱠᱷᱚᱨᱚᱪᱮᱜ ᱛᱟᱦᱮᱸᱜ᱾
ᱚ ᱟᱫᱚ ᱩᱱᱤ ᱫᱚ ᱡᱟᱹᱱᱤᱡ ᱵᱟᱭ ᱠᱷᱚᱨᱚᱪᱮᱜ ᱛᱟᱵᱤᱱᱟ ᱤᱧᱜᱮ ᱫᱚᱢᱟᱹᱧ ᱠᱷᱚᱨᱚᱪᱮᱜ ᱛᱟᱦᱮᱸᱜ᱾
ᱦᱮᱸ ᱟᱫᱚ ᱚᱱᱟᱜᱮ ᱢᱮᱞᱟ ᱠᱚᱨᱮ ᱛᱚ ᱫᱚᱢᱮ ᱪᱮᱫ ᱠᱚᱪᱚᱢ ᱦᱟᱛᱟᱣᱟ᱾
ᱟᱫᱚ ᱢᱮᱞᱟ ᱡᱩᱫᱤᱧ ᱪᱟᱞᱟᱜ ᱟᱫᱚ ᱵᱟᱹᱧ ᱦᱟᱛᱟᱣᱟ ᱠᱤ᱾
ᱟᱫᱚ ᱚᱱᱟᱜᱮ ᱯᱚᱨᱤᱠᱠᱷᱟ ᱧᱩᱛᱩᱢ ᱛᱮᱢ ᱪᱟᱞᱟᱣ ᱠᱚᱜᱼᱟ, ᱟᱨ ᱯᱚᱨᱮᱛᱮ ᱢᱮᱞᱟᱢ ᱧᱮᱞᱟ᱾
ᱚᱝᱠᱟ ᱫᱚ ᱵᱟᱹᱧ ᱠᱟᱹᱢᱤ ᱟᱠᱟᱫᱟᱼᱟ ᱤᱧᱫᱚ ᱯᱚᱨᱤᱠᱷᱟ ᱠᱚ ᱮᱢ ᱠᱟᱛᱮᱫ ᱜᱮ ᱢᱩᱪᱟᱹᱫ ᱨᱮ ᱢᱮᱞᱟ ᱧᱮᱞ ᱠᱚᱫᱚᱧ ᱥᱮᱱ ᱵᱟᱲᱟ ᱠᱟᱱᱟ᱾
ᱟᱫᱚ ᱢᱩᱪᱟᱹᱫ ᱨᱮᱫᱚ ᱟᱫᱚ ᱯᱚᱨᱮ ᱛᱮᱦᱚᱸ ᱛᱚ ᱪᱟᱞᱟᱜ ᱫᱚ ᱜᱟᱱᱚᱜᱼᱟ, ᱟᱫᱚ ᱟᱫᱚ ᱚᱱᱮᱢ ᱪᱟᱞᱟᱣᱮᱱ ᱛᱮᱜᱮ ᱛᱚ ᱟᱢ ᱟᱭᱳ ᱫᱚᱭ ᱨᱟᱹᱜᱤᱭᱱᱟ᱾
ᱛᱮ ᱟᱫᱚ ᱵᱟᱵᱤᱱ ᱥᱮᱱ ᱚᱪᱚᱧᱟ ᱛᱚ ᱚᱱᱟ ᱠᱷᱟᱹᱛᱤᱨ ᱤᱧ ᱪᱟᱞᱟᱜ ᱛᱟᱦᱮᱸᱜ᱾
ᱟᱫᱚ ᱚᱱᱟᱜᱮ ᱟᱢ ᱟᱭᱳ ᱦᱚᱸᱭ ᱨᱟᱹᱜᱤᱭᱮᱱᱟ ᱟᱫᱚᱭ ᱞᱟᱹᱭᱫᱟ ᱛᱟᱦᱚᱞᱮ ᱪᱮᱫ, ᱡᱟᱶᱟᱭ ᱠᱟᱭᱟᱵᱚᱱ ᱟᱫᱚ ᱪᱮᱫ ᱯᱮᱲᱟ ᱠᱚ ᱞᱟᱜᱟᱜᱼᱟ ᱱᱟ᱾ ᱡᱟᱶᱟᱭ ᱠᱮᱫ ᱢᱮᱭᱟᱞᱮ ᱪᱤᱠᱟᱹᱭᱟ᱾
ᱦᱩᱸ
ᱟᱫᱚ ᱪᱮᱫ ᱥᱩᱠ ᱨᱮᱜᱮᱛᱚ ᱢᱮᱱᱟᱜ ᱢᱮᱭᱟ
ᱦᱚ ᱥᱩᱠ ᱫᱚ ᱥᱩᱠ ᱜᱮ ᱡᱟᱶᱟᱭ ᱯᱟᱹᱣᱨᱟᱹ ᱠᱚᱭ ᱧᱩ ᱵᱟᱲᱟᱭᱟ ᱚᱱᱟ ᱜᱮᱛᱚ
ᱯᱟᱹᱣᱨᱟᱹ ᱧᱩ ᱫᱚ ᱵᱟᱭ ᱵᱚᱱᱫᱚᱭᱟ ᱰᱮᱞᱤ ᱰᱮᱞᱤ ᱛᱮ ᱟᱫᱚ ᱯᱟᱹᱭᱞᱟᱹ ᱯᱟᱹᱭᱞᱟᱹ ᱫᱚ ᱟᱫᱚ ᱴᱟᱴᱠᱟ ᱫᱚ ᱟᱲᱟᱜ ᱛᱚ ᱵᱟᱝ ᱜᱟᱱᱚᱜᱼᱟ
ᱦᱩᱸ ᱦᱩᱸ
ᱦᱳᱭ ᱦᱳᱭ ᱛᱟᱦᱚᱞᱮ ᱵᱤᱴᱤ ᱛᱤ ᱨᱮᱫᱚ ᱯᱮ ᱡᱟᱹᱯᱤᱫᱟ
ᱟᱫᱚ ᱡᱟᱹᱯᱤᱫ ᱫᱚᱞᱮ ᱡᱟᱹᱯᱤᱫ ᱜᱮᱭᱟ ᱱᱟᱜ
ᱳ
ᱦᱤᱛᱚᱜ ᱨᱮᱫᱚ ᱵᱟᱝ ᱟᱞᱮ ᱫᱚ
ᱚ ᱦᱮ ᱦᱮ ᱤᱱᱠᱟᱱ ᱵᱮᱯᱟᱨ
ᱟᱫᱚ ᱟᱢ ᱫᱚ ᱚᱲᱟᱜ ᱥᱮᱫ ᱨᱮᱜᱮ ᱥᱮ ᱵᱟᱭᱨᱮ ᱥᱮᱫ ᱨᱮ ᱢᱮᱱᱟᱜ ᱢᱮᱭᱟ
ᱤᱧ ᱫᱚ ᱦᱚᱜᱼᱚᱭ ᱵᱟᱭᱨᱮ ᱥᱮᱫ ᱨᱮ ᱠᱩᱞᱤ ᱥᱮᱫ ᱨᱮ ᱠᱟᱹᱴᱤᱡ ᱤᱧ ᱫᱩᱲᱩᱵ ᱠᱟᱱᱟ
ᱦᱮᱸ
ᱦᱮᱸ ᱟᱢ ᱟᱭᱳ ᱫᱚ ᱵᱷᱤᱛᱤᱨ ᱨᱮ ᱜᱤᱛᱤᱡ ᱠᱟᱱᱟᱭ
ᱦᱟᱨ ᱟᱢ ᱫᱤᱫᱤ ᱦᱚᱸᱜ ᱚᱭ ᱫᱟᱠᱟ ᱡᱚᱢ ᱠᱮᱫᱟᱭ ᱟᱫᱚ ᱱᱚᱜ ᱚᱭ ᱠᱟᱹᱴᱤᱡ ᱵᱳᱭᱮ ᱯᱟᱲᱦᱟᱜ ᱠᱟᱱᱟᱭ ᱟᱢ ᱞᱮ ᱠᱟ ᱫᱚ ᱵᱟᱝ ᱛᱚ ᱡᱮ ᱫᱟᱠᱟ ᱡᱚᱢ ᱠᱟᱛᱮᱢ ᱡᱟᱹᱯᱤᱫ ᱜᱚᱫ ᱠᱟᱜᱼᱟ
ᱟᱫᱚ ᱩᱱᱟᱹᱜ ᱜᱮ ᱞᱟᱹᱭᱛᱤᱧ ᱢᱮ ᱤᱧᱟᱜ ᱫᱚ
ᱦᱮᱸᱛᱚ ᱟᱫᱚ ᱚᱱᱟᱜᱮ ᱦᱚᱜᱼᱚᱭ ᱯᱟᱲᱦᱟᱜ ᱠᱟᱱᱟᱭ ᱦᱤᱛᱳᱜ ᱚᱞ ᱵᱟᱲᱟᱭ ᱫᱟᱭ ᱯᱟᱲᱦᱟᱣ ᱵᱟᱲᱟᱜ ᱠᱟᱱᱟᱭ
ᱚ
ᱦᱳᱭ
ᱢᱚᱸᱡᱽ ᱛᱮ ᱯᱟᱲᱦᱟᱣ ᱮ ᱵᱤᱱ ᱩᱱᱤ ᱜᱮ
ᱦᱮᱸ ᱢᱚᱸᱡᱽ ᱛᱮᱜᱮ ᱛᱚ ᱯᱟᱲᱦᱟᱣ ᱮ ᱦᱩᱭᱩᱜ ᱠᱟᱱᱟ ᱚ
ᱛᱟᱞᱦᱮ ᱵᱤᱴᱤ ᱛᱟᱞᱦᱮ ᱟᱫᱚ ᱪᱮᱫ ᱤᱭᱟᱹ ᱜᱚᱲᱚᱢ ᱠᱚᱲᱟ ᱦᱚᱸ ᱛᱟᱦᱚᱞᱮ ᱞᱚᱜᱚᱱ ᱧᱚᱜ ᱫᱟᱠᱟ ᱠᱚ ᱦᱤᱛᱚᱜ ᱦᱚᱸ ᱡᱚᱢ ᱦᱚᱪᱚᱭᱮᱯᱮ ᱟᱨ ᱢᱤᱫ ᱫᱷᱟᱣ
ᱦᱳᱭ ᱡᱚᱢ ᱦᱚᱪᱚᱭ ᱭᱟᱞᱮ ᱨᱮᱸᱜᱮᱡ ᱛᱮᱫᱚ ᱵᱟᱞᱤᱧ ᱡᱟᱹᱯᱤᱫ ᱪᱚᱭᱭᱟ
ᱚᱱᱟ ᱜᱮ ᱚᱱᱟ ᱜᱮ ᱟᱹᱵᱤᱱ ᱵᱟᱹᱵᱤᱱ ᱡᱚᱢ ᱨᱮᱦᱚᱸ ᱜᱚᱲᱚᱢ ᱠᱚᱲᱟ ᱫᱚ ᱡᱚᱢ ᱦᱚᱪᱚᱭᱮᱵᱤᱱ
ᱦᱳᱭ